ᱦᱮᱞᱳ, ᱦᱮᱸ ᱡᱚᱦᱟᱨ ᱜᱮ ᱜᱚᱝᱠᱮ।
ᱦᱮᱸ ᱦᱮᱸ ᱡᱚᱦᱟᱨ ᱡᱚᱦᱟᱨ
ᱦᱩᱸ ᱱᱟᱯᱟᱭ ᱵᱟᱲᱟ ᱜᱮ?
ᱦᱮ ᱦᱮ ᱱᱟᱯᱟᱭ ᱵᱟᱲᱟ ᱜᱮ।
ᱟᱪᱪᱷᱟ
ᱟᱨ ᱪᱮᱫ ᱠᱚ ᱪᱤᱠᱟᱹ ᱵᱟᱲᱟᱭᱮᱫ ᱜᱮᱭᱟ
ᱟᱨ ᱪᱮᱫ ᱮᱢ ᱪᱤᱠᱟᱹᱭᱟ ᱱᱚᱜᱼᱚᱭ ᱫᱩᱲᱩᱵ ᱦᱩᱭ ᱟᱠᱟᱱᱟ ᱱᱤᱭᱟᱹ ᱵᱮᱲᱟ ᱫᱚ ᱦᱟᱸᱜ ᱠᱷᱟᱡ। ᱡᱚᱢ ᱵᱟᱲᱟ ᱠᱟᱛᱮᱫ ᱪᱮᱫ ᱮᱢ ᱪᱤᱠᱟᱹᱭᱟ ᱥᱤᱛᱩᱝ ᱠᱟᱱᱟ ᱛᱚ।
ᱟᱪᱪᱷᱟ ᱟᱪᱪᱷᱟ ᱦᱳᱭ ᱚᱱᱠᱟᱜᱮ ᱱᱚᱣᱟ ᱥᱤᱛᱩᱝ ᱨᱮ ᱱᱤᱛᱚᱜ ᱫᱚ ᱡᱟᱸᱦᱟᱭ ᱠᱟᱹᱢᱤ ᱦᱚᱲ ᱢᱟᱠᱚ ᱠᱟᱹᱢᱤ ᱡᱚᱝ ᱜᱮ ᱟᱨ ᱵᱟᱝ ᱠᱟᱹᱢᱤ ᱦᱚᱲ ᱫᱚ ᱥᱤᱛᱩᱝ ᱠᱚᱨᱮ ᱪᱮᱫ ᱮᱢ ᱪᱤᱠᱟᱹᱭᱟ ᱫᱩᱲᱩᱵ ᱵᱟᱲᱟᱟᱜ ᱜᱮ ᱡᱤᱨᱟᱹᱣ ᱵᱟᱲᱟ ᱜᱮ।
ᱦᱳᱭ ᱟᱫᱚ ᱠᱟᱹᱢᱤ ᱫᱚ ᱠᱟᱹᱢᱤ ᱦᱩᱭᱩᱜ ᱨᱮᱦᱚᱸ ᱟᱫᱚ ᱱᱚᱜᱼᱭ ᱥᱤᱛᱩᱝ ᱠᱟᱱᱟ ᱛᱚ ᱡᱟᱹᱥᱛᱤ। ᱡᱟᱹᱥᱛᱤ ᱛᱟᱦᱚᱞᱮ ᱳᱭ ᱢᱤᱫ ᱜᱷᱟᱹᱲᱤᱡ ᱥᱮᱛᱟᱜ ᱥᱮᱫ ᱥᱮᱛᱟᱜ ᱵᱮᱲᱟ ᱜᱮ ᱪᱟᱞᱟᱜ ᱦᱩᱭᱩᱜ ᱠᱟᱱᱟ ᱠᱟᱹᱢᱤ ᱵᱟᱲᱟ ᱦᱩᱭᱩᱜ ᱠᱟᱱᱟ ᱡᱟᱜᱮ ᱛᱟ ᱯᱚᱨᱮ ᱱᱚᱸᱜᱼᱚᱭ ᱥᱤᱛᱩᱝ ᱵᱮᱲᱟ ᱫᱚ ᱫᱩᱲᱩᱵ ᱵᱟᱲᱟᱭ ᱦᱩᱭᱩᱜ ᱠᱟᱱᱟ।
ᱚ ᱱᱤᱛᱚᱜ ᱫᱚ ᱥᱟᱹᱨᱫᱤ ᱥᱤᱛᱩᱝ ᱠᱟᱱᱟ ᱛᱚ ᱛᱤᱠᱤᱱ ᱦᱚᱸ ᱟᱹᱪᱩᱨ ᱟᱠᱟᱱᱟ। ᱦᱮᱸ ᱱᱤᱛᱚᱜ ᱫᱚ ᱡᱤᱨᱟᱹᱣ ᱚᱠᱛᱚ ᱦᱮ ᱥᱤᱛᱩᱝ ᱦᱟᱸᱜ ᱠᱚᱢ ᱧᱚᱜᱚᱜᱼᱟ ᱨᱮᱭᱟᱲ ᱧᱚᱜᱚᱜᱼᱟ ᱠᱟᱹᱴᱤᱡ ᱦᱟᱸᱜ ᱪᱟᱨᱴᱟ ᱛᱤᱱᱴᱟ ᱠᱚᱛᱮ ᱤᱱᱟᱹ ᱯᱚᱨᱮ ᱟᱨᱚ ᱡᱟᱦᱟᱱᱟᱜ ᱠᱟᱹᱢᱤ ᱠᱚ ᱛᱟᱦᱮᱱ ᱠᱷᱟᱱ ᱫᱚ ᱠᱟᱹᱢᱤ ᱟᱨᱚ ᱪᱷᱩᱴᱟᱹᱜ ᱦᱩᱭᱩᱜᱼᱟ।
ᱦᱮᱸ ᱛᱚ ᱱᱤᱛᱚᱜ ᱫᱚ ᱢᱟᱸᱡᱟᱱ ᱦᱚᱸ ᱢᱟᱱᱮ ᱚᱱᱮ ᱡᱟᱦᱟᱸ ᱥᱤᱛᱩᱝ ᱨᱮᱱᱟᱜ ᱤᱭᱟᱹᱴᱟᱜ ᱫᱚ ᱛᱟᱦᱮᱱ ᱠᱟᱱ ᱜᱮᱭᱟ ᱛᱚ ᱤᱱᱟᱹ ᱦᱚᱛᱮᱜ ᱛᱮ ᱵᱮᱥᱤ ᱜᱷᱟᱹᱲᱤᱡ ᱛᱚ ᱠᱟᱹᱢᱤ ᱵᱟᱝ ᱠᱟᱱᱟ ᱳᱭ ᱢᱟᱡᱟᱱ ᱟᱹᱭᱩᱵ ᱞᱟᱦᱟ ᱡᱟᱜᱮ ᱠᱟᱹᱴᱤᱡ ᱠᱟᱹᱢᱤ ᱜᱟᱱ ᱮᱱ ᱵᱟᱠᱷᱟᱡ ᱫᱚ ᱢᱟᱡᱟᱱ ᱦᱚᱸ ᱠᱟᱹᱴᱤᱡ ᱵᱮᱡᱟᱨ ᱜᱮ ᱟᱹᱭᱠᱟᱹᱜ ᱠᱟᱱᱟ ᱫᱚᱢᱮ ᱜᱚᱨᱚᱢ ᱛᱟᱦᱮᱱ ᱠᱟᱱᱟ ᱛᱚ।
ᱦᱳᱭ ᱦᱳᱭ
ᱦᱩᱸ
ᱟᱨ ᱱᱚᱣᱟ ᱥᱤᱛᱩᱝ ᱜᱚᱨᱚᱢ ᱨᱮ ᱫᱚᱢᱮ ᱠᱟᱹᱢᱤ ᱨᱮᱦᱚᱸ ᱵᱟᱝ ᱜᱟᱱᱚᱜᱼᱟ ᱢᱟᱱᱮ ᱡᱮ ᱠᱟᱹᱴᱤᱡ ᱵᱟᱹᱲᱛᱤ ᱠᱟᱹᱢᱤ ᱞᱮᱠᱷᱟᱱ ᱜᱮ ᱦᱚᱲᱢᱚ ᱨᱮ ᱟᱹᱰᱤ ᱨᱚᱠᱚᱢᱟᱜ ᱨᱩᱣᱟᱹ ᱦᱟᱹᱥᱩ ᱩᱰᱩᱠᱚᱜ ᱠᱟᱱᱟ ᱛᱟᱦᱚᱞᱮ ᱤᱱᱟᱹ ᱦᱚᱛᱮᱫ ᱛᱮ ᱫᱚᱢᱮ ᱜᱷᱟᱹᱲᱤᱡ ᱫᱚ ᱠᱟᱹᱢᱤ ᱵᱟᱝ ᱦᱩᱭᱩᱜ ᱠᱟᱱᱟ। ᱡᱟᱜᱮ ᱢᱤᱫ ᱜᱷᱟᱹᱲᱤᱡ ᱠᱟᱛᱮᱜ ᱠᱟᱹᱢᱤ ᱵᱟᱲᱟᱭ ᱦᱩᱭᱩᱜ ᱠᱟᱱᱟ
ᱦᱳᱭ ᱢᱟᱱᱮ ᱡᱟᱦᱟᱸ ᱛᱤᱱᱟᱹᱜ ᱴᱤᱠᱟᱹᱣ ᱫᱟᱲᱮᱭᱟᱜ ᱩᱱᱵᱷᱩᱨ ᱫᱟᱲᱮ ᱵᱷᱳᱨ ᱢᱟᱱᱮ ᱢᱟᱱᱮ ᱛᱤᱱᱟᱹᱜ ᱦᱚᱲᱢᱚ ᱨᱮ ᱢᱟᱱᱮ ᱠᱟᱹᱴᱤᱡ ᱤᱭᱟᱹ ᱵᱩᱡᱷᱟᱹᱜᱼᱟ ᱠᱟᱹᱢᱤ ᱨᱮᱱᱟᱜ ᱫᱟᱲᱮ ᱦᱟᱸᱜ ᱤᱱᱟᱹᱜ ᱵᱷᱳᱨ ᱜᱮ ᱟᱨ ᱢᱤᱫ ᱞᱮᱛᱟᱲ ᱜᱮ ᱠᱟᱹᱢᱤᱭᱟᱠᱟᱫ ᱛᱟᱦᱮᱱ ᱠᱷᱟᱱ ᱫᱚ ᱦᱚᱲᱢᱚ ᱠᱚ ᱢᱟᱱᱮ ᱞᱟᱸᱜᱟᱜ ᱜᱮᱭᱟ
ᱞᱟᱸᱜᱟᱜ ᱜᱮᱭᱟ ᱟᱨ ᱱᱤᱭᱟᱹ ᱱᱤᱛᱚᱜ ᱱᱚᱝᱠᱟ ᱦᱩᱭ ᱟᱠᱟᱱᱟ ᱡᱮ ᱠᱟᱹᱴᱤᱡ ᱡᱚᱫᱤ ᱡᱟᱦᱟᱸ ᱞᱮᱠᱟᱨᱮ ᱢᱤᱫ ᱫᱷᱟᱣ ᱨᱩᱣᱟᱹ ᱦᱟᱹᱥᱩ ᱡᱚᱴᱟᱣ ᱟᱹᱱᱤᱡ ᱠᱟᱱᱟ ᱛᱚ ᱟᱨ ᱢᱟᱱᱮ ᱵᱮᱥ ᱜᱮ ᱵᱟᱝ ᱵᱮᱥ ᱟᱹᱱᱤᱡ ᱠᱟᱱᱟ ᱮᱱᱦᱚ
ᱦ ᱟᱥᱚᱞ ᱫᱚ ᱱᱚᱜᱼᱚ ᱱᱚᱣᱟ ᱜᱮᱛᱚ ᱠᱟᱱᱟ ᱢᱤᱫᱴᱟᱝ ᱨᱩᱣᱟᱹ ᱧᱟᱢ ᱠᱮᱫ ᱢᱮᱭᱟ ᱱᱚᱸᱰᱮ ᱠᱷᱚᱱᱜᱮ ᱟᱨᱚ ᱦᱟᱱᱟ ᱵᱟᱨᱭᱟ ᱯᱮᱭᱟ ᱦᱟᱱᱟ ᱵᱚᱫᱚᱞ ᱤᱫᱤᱭᱟ ᱧᱟ-ᱧᱟᱢ ᱤᱫᱤᱭᱟ
ᱦᱳᱭ ᱟᱫᱚ ᱚᱱᱟᱜᱮ ᱟᱫᱚ ᱮᱠᱞᱟ ᱢᱟ ᱯᱮᱲᱟ ᱦᱚᱲ ᱫᱚ ᱪᱮᱫ ᱞᱮᱠᱟ ᱟᱫᱚ ᱵᱟᱢ ᱫᱟᱲᱮᱜᱼᱟ ᱦᱚᱥᱯᱤᱴᱟᱞ ᱨᱮ ᱵᱷᱚᱨᱛᱤ ᱠᱟᱛᱮᱫ ᱛᱟᱦᱮᱱ ᱟᱨ ᱵᱟᱢ ᱫᱟᱲᱮᱭᱟᱜᱼᱟ ᱢᱟᱱᱮ ᱯᱚᱭᱥᱟ ᱫᱤᱭᱮ ᱪᱤᱠᱤᱛᱥᱟ ᱛᱤᱱᱟᱹᱜ ᱫᱚ ᱟᱫᱚᱢ ᱪᱤᱠᱤᱛᱥᱟᱼᱟ ᱱᱤᱝᱠᱟᱹ। ᱱᱤᱭᱟᱹ ᱨᱮᱫᱚ ᱟᱨᱠᱤ ᱰᱟᱠᱛᱟᱨ ᱴᱷᱮᱱ ᱫᱚ ᱛᱟᱞᱮ ᱳᱭ ᱡᱟᱜᱮ ᱟᱣᱩᱴᱰᱳᱨ ᱠᱚᱨᱮ ᱠᱷᱚᱱ ᱨᱟᱱ ᱟᱹᱜᱩ ᱵᱟᱲᱟ ᱠᱟᱛᱮᱫ ᱡᱚᱢ ᱵᱟᱲᱟ ᱪᱷᱟᱲᱟ ᱩᱯᱟᱹᱭ ᱦᱚᱸ ᱵᱟᱹᱱᱩᱜ ᱟᱠᱟᱫᱟ
ᱦᱳᱭ ᱟᱵᱚ ᱢᱟ ᱨᱮᱸᱜᱮᱡ ᱦᱚᱲ ᱩᱱᱟᱹᱜ ᱴᱟᱠᱟ ᱯᱩᱭᱥᱟᱹ ᱦᱚᱸ ᱵᱟᱹᱱᱩᱜ ᱟᱹᱱᱤᱡ ᱢᱟᱨᱟᱝ ᱢᱟᱨᱟᱝ ᱵᱮᱥ ᱵᱮᱥ ᱴᱟᱠᱟ ᱛᱟᱨᱟᱥ ᱪᱤᱠᱤᱛᱥᱟ ᱦᱚᱪᱚᱼᱟ ᱚᱱᱟ ᱦᱚᱸ ᱵᱟᱭ ᱜᱟᱱᱚᱜᱼᱟ᱾
ᱦᱮᱸ ᱟᱫᱚ ᱟᱨ ᱱᱚᱛᱮ ᱟᱫᱚ ᱮᱠᱞᱟ ᱦᱚᱲ ᱫᱚ ᱠᱟᱹᱴᱤᱡ ᱡᱟᱞᱟ ᱜᱮᱭᱟ ᱟᱫᱚ ᱦᱚᱥᱯᱤᱴᱟᱞ ᱨᱮᱦᱚᱸ ᱵᱷᱟᱜᱮ ᱠᱚ ᱛᱤᱠᱤᱥᱟ ᱟᱹᱱᱤᱡ ᱠᱟᱱ ᱨᱮᱦᱚᱸ ᱟᱫᱚ ᱚᱸᱰᱮ ᱛᱟᱦᱮᱱ ᱞᱟᱜᱟᱜᱼᱟ ᱛᱚ ᱵᱟᱨ ᱯᱮ ᱦᱚᱲ
ᱦᱳᱭ ᱦᱚᱨᱚ ᱦᱚᱸ ᱛᱟᱦᱮᱸ ᱦᱩᱭᱩᱜᱼᱟ ᱛᱟᱨᱯᱚᱨᱮ ᱩᱱᱤ ᱞᱟᱹᱜᱤᱫ ᱚᱱᱟ ᱨᱟᱱ ᱠᱚᱠᱚ ᱟᱹᱜᱩ ᱦᱚᱪᱚᱣᱟ ᱦᱟᱱᱟ ᱠᱚ ᱟᱹᱜᱩ ᱦᱚᱪᱚᱣᱟ ᱱᱚᱣᱟ ᱠᱚ ᱟᱹᱜᱩ ᱦᱚᱪᱚᱣᱟ ᱨᱤᱯᱳᱨᱴ ᱠᱚ ᱛᱮᱭᱟᱨ ᱦᱩᱭᱩᱜᱼᱟ
ᱦᱮ ᱟᱫᱚ ᱚᱱᱟ ᱦᱚᱛᱮᱜ ᱛᱮ ᱟᱫᱚ ᱚᱱᱛᱮ ᱦᱚᱸ ᱡᱟᱞᱟ ᱜᱮ ᱟᱹᱭᱠᱟᱹᱜᱼᱟ ᱛᱟᱦᱞᱮ ᱚᱱᱟ ᱛᱮᱞᱮ ᱱᱤᱡᱮ ᱟᱡᱜᱮ ᱦᱚᱲᱢᱚ ᱛᱮ ᱵᱟᱜᱟᱭ ᱦᱩᱭᱩᱜᱼᱟ ᱛᱟᱯᱚᱨ ᱡᱟᱦᱟ ᱱᱟᱜ ᱠᱟᱹᱢᱤ ᱠᱚᱫᱚ ᱠᱟᱹᱢᱤ ᱠᱟᱹᱢᱤ ᱫᱚ ᱦᱩᱭᱩᱜ ᱜᱮᱭᱟ ᱫᱤᱱᱟᱹᱢ ᱫᱤᱱ ᱜᱮ ᱥᱟᱨᱟ ᱡᱤᱵᱚᱱ ᱴᱟ ᱢᱮᱱᱟᱜ ᱟᱠᱟᱫᱟ
ᱚ ᱛᱤᱱᱟᱹᱜ ᱫᱤᱱ ᱡᱤᱣᱮᱫ ᱵᱚ ᱛᱟᱦᱮᱱᱟ ᱩᱱᱟᱹᱜ ᱫᱤᱱ ᱠᱟᱹᱢᱤ ᱢᱟ ᱵᱟᱭ ᱪᱟᱵᱟᱜ ᱛᱚ
ᱦᱳᱭ ᱛᱟᱦᱚᱞᱮ ᱳᱭ ᱡᱟᱭᱮ ᱡᱟᱦᱟᱸ ᱛᱤᱱᱟᱹᱜ ᱜᱟᱱᱚᱜ ᱠᱟᱱᱟ ᱫᱟᱲᱮᱭᱟᱜ ᱦᱩᱭᱩᱜ ᱠᱟᱱᱟ ᱛᱤᱱ ᱜᱷᱟᱹᱲᱤᱡ ᱤᱱ ᱜᱷᱟᱹᱲᱤᱡ ᱜᱮ ᱠᱟᱹᱢᱤ ᱦᱩᱭᱩᱜ ᱠᱟᱱᱟ
ᱚ ᱥᱤᱢᱟᱹ ᱵᱷᱤᱛᱨᱤ ᱨᱮ ᱠᱟᱹᱢᱤ ᱜᱮ ᱴᱷᱤᱠᱟ
ᱦᱳᱭ ᱟᱫᱚ ᱵᱟᱠᱷᱟᱡ ᱚᱱᱮ ᱱᱚᱝᱠᱟ ᱡᱟᱞᱟ ᱨᱮᱵᱚᱱ ᱯᱟᱲᱟᱜᱼᱟ ᱟᱨᱠᱤ ᱟᱫᱚ ᱧᱮᱞ ᱵᱟᱲᱟ ᱦᱩᱭᱱᱟ ᱦᱚᱥᱯᱤᱴᱟᱞ ᱠᱚᱨᱮ ᱪᱟᱞᱟᱣ ᱵᱟᱲᱟ ᱦᱩᱭᱱᱟ᱾ ᱟᱨ ᱦᱚᱭᱛᱚ ᱯᱚᱨᱤᱥᱮᱵᱟ ᱫᱚ ᱵᱷᱟᱜᱮ ᱜᱮᱠᱚ ᱮᱢᱚᱜ ᱠᱟᱱᱟ ᱨᱟᱱ ᱠᱚ ᱠᱤᱱᱛᱩ ᱚᱱᱮ ᱡᱮ ᱟᱠᱚ ᱫᱚ ᱢᱤᱫ ᱫᱤᱱ ᱦᱚᱭᱛᱳ ᱵᱷᱚᱨᱛᱤ ᱦᱟᱛᱟᱣ ᱠᱮᱫ ᱢᱮᱭᱟᱭ ᱢᱤᱫ ᱥᱚᱯᱛᱟᱦᱚᱭ ᱫᱚᱦᱚ ᱢᱮᱟᱭ ᱵᱮᱥᱚᱜ ᱨᱮᱦᱚᱸ ᱢᱤᱫ ᱥᱚᱯᱛᱟᱦᱚᱭᱭ ᱫᱚᱦᱚ ᱢᱮᱭᱟᱭ ᱦᱟᱯᱮ ᱩᱱᱠᱩᱣᱟᱜ ᱢᱤᱫᱴᱟᱝ ᱠᱳᱨᱥ ᱢᱤᱫᱴᱮᱱ ᱡᱤᱱᱤᱥ ᱛᱟᱦᱮᱱᱟ ᱠᱳᱨᱥ ᱵᱟᱝ ᱯᱩᱨᱟᱹ ᱞᱮᱱᱠᱷᱟᱱ ᱵᱟᱭ ᱪᱷᱩᱴᱤ ᱢᱮᱭᱟ᱾
ᱚ ᱵᱟᱠᱚ ᱪᱷᱩᱴᱤᱭᱟ
ᱦᱳᱭ ᱛᱟᱦᱚᱞᱮ ᱟᱫᱚ ᱚᱱᱟ ᱛᱟᱭᱚᱢ ᱨᱮ ᱟᱨᱚ ᱵᱟᱨ ᱯᱮ ᱦᱚᱲ ᱦᱟᱜ ᱠᱷᱟᱡ ᱛᱟᱦᱮᱱ ᱞᱟᱜᱟᱜᱼᱟ᱾ ᱛᱟᱦᱚᱞᱮ ᱟᱫᱚ ᱚᱲᱟᱜ ᱨᱮᱱᱟᱜ ᱠᱟᱹᱢᱤᱭᱟ ᱥᱮ ᱦᱟᱱᱤ ᱨᱩᱜᱤ ᱴᱷᱮᱱᱮᱢ ᱛᱟᱦᱮᱱᱟ ᱚᱱᱮ ᱚᱱᱠᱟ ᱟᱨᱠᱤ ᱡᱟᱞᱟᱨᱮ ᱯᱟᱲᱟᱣᱱᱤᱡ ᱜᱮᱭᱟ ᱛᱟᱦᱚᱞᱮ ᱟᱨ ᱯᱟᱲᱦᱟᱣ ᱦᱩᱭ ᱞᱮᱱᱟ ᱚᱱᱠᱟ ᱟᱹᱰᱤᱵᱟᱨ ᱛᱟᱦᱚᱞᱮ ᱤᱱᱟᱹ ᱦᱚᱛᱮᱡ ᱛᱮᱜᱮ ᱟᱫᱚ ᱩᱭᱦᱟᱹᱨ ᱦᱩᱭᱩᱜ ᱠᱟᱱᱟ ᱡᱮ ᱟ ᱵᱟᱝ ᱱᱚᱝᱠᱟ ᱫᱚ ᱠᱟᱹᱢᱤ ᱠᱟᱛᱮᱜ ᱫᱚ ᱵᱟᱝ ᱜᱟᱱᱚᱜᱼᱟ ᱛᱚ
ᱦᱚ ᱦᱚ
ᱚ ᱟᱫᱚ ᱥᱤᱛᱩᱝ ᱫᱚ ᱥᱤᱛᱩᱝ ᱠᱟᱱ ᱜᱮᱭᱟ ᱦᱚᱸᱜ ᱚᱚᱭ ᱡᱷᱮᱸᱴ ᱵᱚᱸᱜᱟ ᱫᱚ ᱟᱹᱰᱤ ᱡᱟᱹᱥᱛᱤ ᱜᱮ ᱥᱤᱛᱩᱝ ᱠᱟᱱᱟ᱾
ᱦᱳᱭ ᱚᱱᱮ ᱠᱚ ᱢᱮᱱ ᱠᱟᱜ ᱞᱮᱠᱟᱛᱮ ᱵᱟᱹᱭᱥᱟᱹᱠᱷ ᱡᱷᱮᱸᱴ ᱚᱱᱟ ᱯᱮᱭᱟ ᱪᱟᱸᱫᱳ ᱨᱮᱱᱟᱜ ᱥᱤᱛᱩᱝ ᱫᱚ ᱠᱟᱹᱴᱤᱡ ᱟᱹᱰᱤ ᱟᱸᱰᱨᱟ ᱫᱷᱟᱨᱟ ᱜᱮᱭᱟ
ᱦᱩᱸ ᱛᱟ. ᱣ ᱪᱟᱹᱛ ᱵᱟᱹᱭᱥᱟᱹᱠ ᱫᱚ ᱥᱤ ᱱᱛᱩ ᱩᱱᱟᱹᱜ ᱴᱟ ᱵᱟᱝ ᱟᱹᱭᱠᱟᱹᱣ ᱠᱟᱱᱟ
ᱦᱳᱭ ᱱᱚᱣᱟ ᱥᱤᱛᱩᱝ ᱠᱟᱹᱴᱤᱡ ᱥᱟᱦᱟᱜᱼᱟ ᱟᱨ ᱱᱮᱜᱼ ᱱᱤᱛᱚᱝ ᱡᱷᱮᱸᱴ ᱵᱚᱸᱜᱟ ᱥᱤᱛᱩᱝ ᱥᱤᱛᱩᱝ ᱫᱚ ᱢᱟᱱᱮ ᱚᱠᱟ ᱠᱚ ᱟᱠᱟᱼ ᱯᱟᱠᱟ ᱜᱮ ᱵᱩᱡᱷᱟᱹᱣ ᱜᱚᱫᱚᱜᱼᱟ ᱨᱤᱢᱤᱱ ᱢᱮᱥᱟ ᱥᱤᱛᱩᱝ ᱟᱛᱚ
ᱦᱮᱸ ᱟᱫᱚ ᱱᱚᱣᱟ ᱥᱤᱛᱩᱝ ᱫᱚ ᱢᱟᱱᱮ ᱵᱟᱝ ᱥᱟᱦᱟᱜᱼᱟ
ᱛᱚ ᱟᱨ ᱢᱤᱫ ᱫᱷᱟᱣ ᱚᱱᱟ ᱵᱷᱮᱫᱟ ᱞᱮᱱᱠᱷᱟᱱ ᱢᱟᱱᱮ ᱵᱚᱦᱚᱜ ᱠᱚ ᱞᱚᱞᱚ ᱜᱚᱜ ᱞᱮᱱᱠᱷᱟᱱ ᱦᱚᱲᱢᱚ ᱠᱚᱨᱮ ᱢᱟᱱᱮ ᱟᱹᱰᱤ ᱵᱟᱝ ᱴᱷᱤᱠ ᱠᱟᱹᱦᱤᱞ ᱜᱮ ᱵᱩᱡᱷᱟᱹᱣ ᱜᱚᱫᱚᱜ ᱦᱚᱲᱢᱚ ᱠᱚ ᱞᱟᱛᱚᱟᱜ ᱜᱚᱫᱚᱜᱼᱟ
ᱦᱮᱸ ᱟᱫᱚ ᱚᱱᱟ ᱦᱚᱸ ᱠᱟᱛᱷᱟ ᱠᱟᱱᱟ ᱟᱫᱚ ᱱᱩᱱᱟᱹᱜ ᱥᱤᱛᱩᱝ ᱵᱷᱳᱨ ᱫᱚ ᱟᱫᱚ ᱧᱮᱞ ᱦᱩᱭᱩᱜ ᱠᱟᱱ ᱜᱮᱭᱟ ᱡᱟᱦᱟᱸᱭ ᱠᱟᱹᱢᱤ ᱯᱟᱹᱨᱠᱟᱹ ᱦᱚᱲ ᱫᱚ ᱠᱟᱹᱢᱤ ᱠᱟᱱ ᱜᱮᱭᱟ ᱢᱮᱱᱠᱷᱟᱱ ᱵᱟᱝ ᱠᱟᱹᱢᱤ ᱜᱮ ᱴᱷᱤᱠᱟ ᱢᱚᱱᱮ ᱤᱧ ᱛᱚᱧ ᱞᱟᱹᱭᱟ ᱪᱮᱫᱟᱜ ᱥᱮ ᱚᱱᱚ ᱱᱚᱝᱠᱟ ᱡᱩᱫᱤ ᱨᱩᱣᱟᱹ ᱦᱟᱹᱥᱩ ᱨᱮ ᱯᱟᱲᱟᱣ ᱜᱚᱫᱚᱜᱼᱟ ᱛᱟᱦᱚᱞᱮ ᱛᱚ ᱦᱟᱸᱜ ᱥᱚᱢᱚᱥᱥᱟ ᱜᱚᱫᱚᱜᱼᱟ ᱛᱚ
ᱦᱳᱭ ᱟᱥᱚᱞ ᱢᱟ ᱚᱱᱟ ᱠᱟᱱ ᱜᱮ ᱡᱟᱦᱟᱸ ᱛᱤᱱᱟᱹᱜ ᱮᱢ ᱟᱨᱡᱟᱣ ᱠᱟᱜᱼᱟ ᱚᱱᱟ ᱦᱚᱸ ᱪᱟᱵᱟᱜᱼᱟ
ᱦᱳᱭ ᱟᱵᱚ ᱫᱚ ᱵᱟᱨ ᱯᱚᱭᱥᱟ ᱥᱮ ᱞᱟᱡ ᱫᱟᱠᱟ ᱞᱟᱹᱜᱤᱫ ᱜᱮᱵᱚᱱ ᱠᱟᱹᱢᱤᱜ ᱠᱟᱱᱟ ᱮᱨᱯᱚᱨ ᱡᱩᱫᱤ ᱚᱱᱟ ᱮ ᱨᱮᱜᱮᱡ ᱡᱩᱫᱤ ᱟᱨᱚ ᱨᱩᱣᱟᱹ ᱦᱟᱹᱥᱩ ᱨᱮᱜᱮ ᱡᱩᱫᱤ ᱪᱟᱵᱟᱜ ᱛᱟᱵᱚᱱᱟ ᱡᱷᱚᱛᱚ ᱟᱨᱡᱟᱣᱟᱜ ᱫᱷᱚᱱ ᱫᱚ ᱛᱟᱦᱚᱞᱮ ᱛᱚ ᱟᱫᱚ ᱪᱤᱠᱟᱹᱛᱮ ᱜᱟᱱᱚᱜᱼᱟ ᱮ ᱛᱟᱦᱚᱞᱮ ᱜᱚᱝᱠᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ
ᱠᱟᱹᱢᱤ ᱫᱚ ᱱᱤᱛᱚᱜ ᱫᱚ ᱚᱲᱟᱜ ᱠᱚᱨᱮ ᱜᱮ ᱱᱚᱜᱼᱚ ᱱᱚᱝᱠᱟ ᱪᱟᱥᱵᱟᱥ ᱠᱟᱹᱢᱤ ᱠᱚ ᱡᱟᱦᱟᱸ ᱛᱤᱱ ᱠᱚᱨᱮ ᱛᱚᱚᱱ ᱚᱱᱠᱟ ᱢᱟ ᱟᱨ ᱥᱟᱨᱫᱤᱜ ᱟᱛᱚ ᱦᱟᱱᱮ ᱮᱨᱚᱜ ᱠᱚ ᱛᱚᱞᱟ ᱠᱚᱜᱮ ᱠᱷᱚᱛ ᱠᱚ ᱥᱟᱜᱟᱲ ᱵᱟᱲᱟ ᱤᱱᱟᱹ ᱠᱚᱜᱮ ᱠᱟᱹᱢᱤ ᱵᱟᱲᱟ ᱫᱚ
ᱦᱮᱸ ᱦᱮᱸ ᱟᱫᱚ ᱱᱤᱛᱚᱜ ᱫᱚ ᱠᱟᱹᱢᱤ ᱠᱚᱫᱚ ᱯᱨᱟᱭ ᱥᱟᱢᱴᱟᱣ ᱞᱮᱠᱟ ᱜᱮ ᱟᱫᱚ ᱚᱱᱠᱟ ᱞᱮᱠᱟ ᱠᱟᱹᱢᱤ ᱫᱚ ᱵᱟᱹᱱᱩᱜ ᱠᱟᱫᱟ ᱳᱭ ᱱᱤᱛᱚᱜ ᱫᱚ ᱦᱮᱸ ᱪᱟᱨᱟ ᱠᱚ ᱜᱤᱰᱤ ᱵᱟᱲᱟ ᱪᱷᱟᱲᱟ ᱫᱚ ᱱᱤᱛᱚᱜ ᱫᱚ ᱠᱟᱹᱢᱤ ᱫᱚᱦᱟᱸᱜ ᱵᱟᱹᱱᱩᱜᱼᱟ
ᱦ ᱦᱳᱭ ᱟᱫᱚ ᱚᱱᱮ ᱠᱟᱹᱢᱤ ᱫᱚ ᱦᱟᱱᱟ ᱫᱟᱜ ᱠᱚ ᱟᱬᱜᱚ ᱞᱮᱠᱷᱟᱱ ᱦᱜ ᱥᱮᱨᱢᱟ ᱫᱟᱜ ᱠᱚ ᱨᱚᱦᱚᱭ ᱠᱟᱹᱢᱤ ᱮᱛᱚᱦᱚᱵ ᱞᱮᱱᱠᱷᱟᱱ ᱟᱫᱚ ᱠᱟᱹᱴᱤᱡ ᱩᱱ ᱡᱚᱠᱷᱚᱱ ᱫᱚ ᱢᱳᱚᱴᱟᱟᱢᱩᱴᱤ ᱥᱟᱨᱟᱫᱤᱱ ᱨᱮ ᱟᱴ ᱫᱚᱥ ᱜᱷᱚᱱᱴᱟ ᱫᱚ ᱦᱟᱜ ᱠᱟᱹᱢᱤ ᱜᱮ ᱦᱩᱭᱩᱜᱼᱟ
ᱦᱮᱸ ᱩᱱᱫᱚ ᱟᱫᱚ ᱩᱱᱫᱚ ᱠᱟᱹᱢᱤ ᱫᱤᱱ ᱜᱮ ᱠᱟᱱᱟ ᱛᱚ ᱠᱟᱹᱢᱤ ᱛᱚ ᱞᱟᱜᱟᱜ ᱜᱮᱭᱟ
ᱚ ᱟᱫᱚ ᱚᱱᱮ ᱪᱟᱥ ᱠᱟᱹᱢᱤ ᱛᱚ ᱢᱤᱫ ᱫᱷᱟᱣ ᱵᱚ ᱪᱟᱥ ᱠᱟᱜ ᱠᱷᱟᱱ ᱵᱚᱪᱷᱚᱨ ᱫᱤᱱ ᱵᱚ ᱡᱚᱢᱟ
ᱦᱳᱭ ᱟᱫᱚ ᱚᱱᱟ ᱟᱥᱟ ᱠᱟᱛᱮᱫ ᱜᱮ ᱪᱟᱥ ᱫᱚ
ᱦᱳᱭ ᱟᱨ ᱱᱚᱝᱠᱟ ᱠᱟᱹᱢᱤ ᱢᱟ ᱧᱟᱢᱚᱜ ᱠᱟᱱ ᱜᱮ ᱡᱟᱦᱟᱸ ᱫᱚ ᱵᱟᱡᱟᱨ ᱠᱟᱹᱢᱤ ᱠᱚ ᱢᱮᱱᱟᱜᱼᱟ ᱱᱟᱞᱞᱟ ᱠᱟᱹᱢᱤᱛᱮ ᱦᱮᱱᱟᱜᱼᱟ ᱡᱟᱦᱟᱸᱭ ᱠᱚᱫᱚ ᱵᱟᱝ ᱵᱟᱲᱜᱮ ᱫᱟᱲᱮ ᱠᱚ ᱥᱚᱵᱽᱡᱤ ᱠᱚᱠᱚ ᱪᱟᱥᱮᱫᱼᱟ ᱟᱠᱷᱨᱤᱧ ᱠᱚ ᱞᱟᱹᱜᱤᱫ ᱵᱮᱵᱥᱟ ᱞᱟᱹᱜᱤᱫ
ᱳᱭ ᱡᱟᱜᱮ ᱵᱟᱨ ᱯᱚᱭᱥᱟ ᱦᱩᱭᱩᱜᱼᱟ
ᱟᱫᱚ ᱪᱮᱫ ᱮᱢ ᱪᱤᱠᱟᱹᱭᱟ ᱠᱟᱛᱷᱟ ᱠᱟᱱ ᱜᱮᱭᱟ ᱟᱫᱚ ᱢᱟᱱᱮ ᱦᱮᱸ
ᱦᱳᱭ ᱟᱫᱚ ᱨᱮᱸᱜᱮᱡᱚᱨᱮᱡ ᱦᱚᱲ ᱫᱚ ᱦᱩᱱᱟᱝ ᱫᱤᱱᱟᱹᱢ ᱠᱟᱹᱢᱤ ᱜᱮᱭᱟ ᱩᱱᱠᱩ ᱫᱚ ᱚᱱᱮ ᱡᱟᱦᱟᱸᱭ ᱠᱚ ᱚᱱᱠᱟ ᱨᱮᱜᱮᱡ ᱚᱨᱮᱡ ᱦᱚᱲ ᱠᱚ ᱦᱟᱸᱜ ᱩᱱᱠᱩ ᱢᱟ ᱫᱤᱱᱟᱹᱢ ᱠᱟᱹᱢᱤ ᱵᱟᱝᱠᱷᱟᱱ ᱫᱚ ᱞᱟᱡ ᱵᱟᱝ ᱵᱤᱜ ᱛᱟᱠᱚᱣᱟ
ᱵᱟᱝ ᱚᱱᱟ ᱫᱚ ᱠᱟᱛᱷᱟ ᱠᱟᱱ ᱜᱮᱭᱟ ᱫᱤᱱᱟᱹᱢ ᱫᱤᱱ ᱠᱟᱹᱢᱤ ᱩᱱᱠᱩ ᱫᱚ ᱞᱟᱜᱟᱜ ᱜᱮᱭᱟ ᱵᱟᱠᱚ ᱵᱟᱠᱷᱟᱡ ᱫᱚ ᱢᱤᱫ ᱫᱤᱱ ᱡᱩᱫᱤ ᱵᱟᱭ ᱠᱟᱹᱢᱤᱭᱟᱭ ᱢᱚᱱᱮᱨᱮ ᱠᱟᱹᱴᱤᱡ ᱤᱭᱟᱹ ᱟᱹᱭᱠᱟᱹᱜ ᱞᱮᱭᱟ ᱜᱟᱯᱟ ᱜᱟᱯᱟ ᱪᱮᱫ ᱤᱧ ᱡᱚᱢᱟ ᱱᱚᱝᱠᱟ ᱦᱚᱸ ᱢᱤᱫᱴᱮᱱ ᱩᱭᱦᱟᱹᱨ ᱵᱷᱟᱵᱽᱱᱟ ᱛᱟᱦᱮᱱ ᱛᱟᱠᱚᱣᱟ ᱛᱚ
ᱛᱚ ᱦᱚᱸ ᱚᱱᱠᱟ ᱦᱮᱱᱟᱜ ᱠᱚᱜᱮᱭᱟ ᱦᱚᱲ
ᱦᱳᱭ ᱢᱮᱱᱠᱷᱟᱡ ᱛᱚ ᱥᱮᱫᱟᱭ ᱠᱷᱚᱱ ᱫᱚ ᱠᱟᱹᱴᱤᱡ ᱠᱚ ᱩᱭᱦᱟᱹᱨ ᱵᱷᱟᱵᱽᱚᱱᱟ ᱠᱟᱹᱴᱤᱡ ᱟᱞᱟᱫᱟ ᱠᱟᱱ ᱛᱟᱠᱚᱣᱟ ᱱᱤᱛᱚᱜ ᱫᱚ ᱫᱚᱦᱚᱭ ᱫᱟᱠᱚ ᱡᱮ ᱵᱟᱝ ᱛᱮᱤᱦᱤᱧ ᱜᱟᱯᱟᱱᱟᱜ ᱟᱫᱚ ᱪᱮᱫ ᱡᱚᱢ ᱦᱩᱭᱩᱜᱼᱟ ᱛᱤᱦᱤᱧ ᱵᱟᱝ ᱫᱚᱦᱚ ᱞᱮᱠᱷᱟᱱ ᱜᱟᱯᱟ ᱡᱚᱢ ᱵᱟᱝ ᱦᱚᱸ ᱡᱩᱴᱟᱹᱣ ᱫᱟᱲᱮᱭᱟᱜᱼᱟ ᱠᱟᱹᱢᱤ ᱛᱟᱦᱚᱞᱮ ᱩᱱᱤ ᱱᱤᱛᱚ ᱫᱚᱠᱚ ᱫᱚᱦᱚ ᱡᱟᱣᱨᱟᱭᱮᱫᱟ ᱡᱚᱜᱟᱣ ᱫᱟᱠᱚ ᱟᱨ ᱵᱟᱠᱷᱟᱡ ᱥᱮᱫᱟᱭ ᱦᱚᱲ ᱫᱚ ᱦᱳᱭ ᱦᱳᱭ ᱟᱨ ᱵᱟᱠᱷᱟᱡ ᱥᱮᱫᱟᱭ ᱦᱚᱲ ᱫᱚ ᱛᱤᱦᱤᱧᱮ ᱟᱹᱜᱩ ᱠᱮᱫᱟ ᱛᱮᱦᱤᱧ ᱜᱮ ᱡᱚᱢ ᱪᱟᱵᱟ ᱠᱮᱫᱟ ᱜᱟᱯᱟ ᱫᱚ ᱜᱟᱯᱟ ᱧᱮᱞ ᱦᱩᱭᱩᱜᱼᱟ ᱦᱟᱸᱜ
ᱚᱠᱟ ᱚᱠᱟ ᱦᱤᱞᱳᱜ ᱫᱚ ᱵᱟᱝ ᱡᱚᱢ ᱠᱟᱛᱮᱜ ᱜᱮᱠᱚ ᱛᱟᱦᱮᱱ ᱛᱟᱦᱮᱸᱫ
ᱟᱫᱚ ᱵᱟᱹᱱᱩᱜ ᱛᱟᱭ ᱠᱷᱟᱱ ᱪᱮᱫ ᱮ ᱡᱚᱢᱟ
ᱦᱮᱸ ᱟᱫᱚ ᱱᱤᱛᱚᱜ ᱫᱚ ᱟᱵᱚ ᱦᱚᱲ ᱦᱚᱸᱵᱚᱱ ᱠᱟᱹᱴᱤᱡ ᱵᱚᱱ ᱥᱮᱭᱟᱱ ᱠᱟᱱᱟ ᱥᱮᱵᱚᱱ ᱵᱩᱡ ᱠᱮᱫᱫᱟ
ᱡᱮ ᱛᱮᱤᱦᱤᱧ ᱵᱟᱹᱧ ᱫᱚᱦᱚ ᱞᱮᱠᱷᱟᱡ ᱜᱟᱯᱟ ᱜᱟᱯᱟ ᱥᱮ ᱢᱮᱭᱟᱝ ᱛᱤᱥ ᱟᱫᱚ ᱪᱮᱫ ᱫᱚᱧ ᱡᱚᱢᱟᱯᱮᱪᱮᱫ ᱜᱟᱯᱟ ᱢᱮᱭᱟᱝ ᱠᱟᱹᱢᱤ ᱵᱟᱹᱧ ᱧᱟᱢ ᱱᱤᱱᱝᱠᱟᱹ ᱦᱚᱸᱛᱚ ᱦᱩᱭ ᱫᱟᱲᱮᱭᱟᱜᱼᱟ
ᱦᱳ ᱚᱱᱟ ᱦᱚᱸ ᱢᱤᱫᱴᱮᱡ ᱤᱭᱟᱹ ᱨᱮ ᱛᱟᱦᱮᱱᱟ ᱛᱟᱨᱯᱚᱨᱮ ᱚᱱᱟᱛᱮ ᱨᱩᱣᱟᱹᱜ ᱦᱟᱹᱥᱩ ᱠᱚ ᱦᱱᱟᱜᱼᱟ ᱵᱟᱹᱧ ᱵᱟᱧᱪᱟᱣ ᱠᱟᱜ ᱠᱷᱟᱱ ᱨᱟᱱᱚᱜ ᱟᱹᱧ ᱪᱮᱫ ᱛᱮ
ᱦᱮᱸ ᱚᱱᱟ ᱦᱚᱸ ᱠᱟᱛᱷᱟ ᱠᱟᱱᱟ ᱮᱯᱚᱨ ᱱᱤᱛᱚᱜ ᱡᱟᱦᱟᱸᱭ ᱡᱩᱫᱤ ᱯᱟᱲᱟᱜᱼ ᱟᱭ ᱛᱟᱦᱚᱞᱮ ᱩᱱᱤ ᱫᱚ ᱟᱫᱚᱭ ᱪᱤᱠᱟᱹᱭᱟᱭ ᱞᱟᱜᱟᱜ ᱜᱮᱭᱟ ᱵᱟᱭ ᱯᱚᱭᱥᱟ ᱵᱟᱝ ᱛᱟᱦᱮᱸ ᱞᱮᱠᱷᱟᱱ ᱛᱚ ᱵᱟᱭ ᱨᱟᱱ ᱫᱟᱲᱮᱭᱟᱜᱼᱟᱭ ᱛᱟᱦᱚᱞᱮ ᱡᱟᱜᱮ ᱡᱟ ᱩᱰᱟᱹᱝ ᱜᱟᱱᱚᱜ ᱛᱟᱢᱟ ᱫᱚᱦᱚ ᱡᱟᱭᱨᱟ ᱠᱟᱜ ᱠᱟᱱᱟ ᱠᱚ
ᱟᱨ ᱱᱮᱛᱟᱨ ᱫᱚ ᱡᱟ ᱠᱷᱚᱱ ᱫᱚ ᱠᱟᱹᱴᱤᱡ ᱠᱩᱲᱟᱹ ᱦᱚᱸ ᱠᱟᱹᱴᱤᱡ ᱡᱟᱹᱥᱛᱤ ᱜᱮ ᱠᱚ ᱧᱟᱢᱮᱫᱼᱟ ᱛᱚ
ᱦᱳᱭ ᱠᱩᱲᱟᱹᱭ ᱦᱚᱸᱠᱚ ᱧᱟᱢ ᱮᱫᱟ ᱛᱟᱯᱚᱨᱮ ᱟᱨᱚ ᱡᱤᱱᱤᱥ ᱯᱟᱹᱛᱤ ᱠᱚ ᱫᱚᱦᱚ ᱠᱟᱠᱚ ᱠᱟᱱᱟ ᱢᱮᱨᱚᱢ ᱵᱷᱤᱰᱤ ᱰᱟᱹᱝᱨᱤ ᱡᱮᱢᱚᱱ ᱠᱚ ᱢᱮᱱᱟᱜ ᱠᱚᱣᱟ ᱱᱩᱠᱩ ᱛᱚᱠᱚ ᱛᱟᱦᱮᱸᱱ ᱠᱟᱱ ᱜᱮᱭᱟ ᱡᱟᱦᱟᱸᱱᱟᱜ ᱚᱥᱩᱵᱤᱫᱟ ᱠᱚᱨᱮ ᱠᱚ ᱟᱫᱚ ᱠᱚ ᱦᱳᱭᱛᱳ ᱩᱱᱠᱩ ᱠᱷᱚᱱᱟᱜ ᱵᱟᱨ ᱯᱚᱭᱥᱟ ᱦᱩᱭᱩᱜ ᱠᱟᱱᱟ
ᱦᱳᱭ ᱢᱟᱱᱮ ᱵᱟᱧᱪᱟᱣ ᱠᱚᱛᱮ ᱫᱚᱦᱚ ᱠᱟᱠᱚ ᱠᱷᱟᱱᱡ ᱫᱚ ᱩᱱᱠᱩ ᱦᱚᱸ ᱨᱚᱠᱟ ᱴᱟᱠᱟ ᱚᱱᱟ ᱫᱚ ᱛᱤᱱ ᱨᱮᱜᱮᱢ ᱞᱟᱹᱭᱟ ᱨᱮᱢ ᱟᱠᱷᱨᱤᱧ ᱜᱚᱫ ᱠᱮᱫᱮᱭᱟ
ᱦᱳᱭ ᱦᱳᱭ ᱡᱚᱠᱷᱚᱱ ᱟᱡ ᱚᱱᱠᱟ ᱞᱮᱠᱟᱱᱟᱜ ᱞᱟᱹᱠ ᱯᱟᱲᱟᱣ ᱟᱭᱟ ᱢᱟᱨᱟᱝ ᱧᱚᱜᱼᱟᱜ ᱚᱱᱠᱟᱱᱟᱜ ᱚᱠᱛᱚᱨ ᱨᱮ ᱩᱱᱤᱭᱟᱭ ᱦᱳᱭᱛᱳ ᱛᱚ ᱟᱠᱷᱨᱤᱧ ᱠᱟᱛᱮ ᱡᱟᱜᱮ ᱴᱷᱚᱠᱟᱨ ᱯᱚᱭᱥᱟ ᱧᱟᱢᱟᱭ ᱤᱱᱟᱹ ᱛᱮᱜᱮ ᱠᱟᱹᱢᱤ ᱞᱟᱜᱟᱜ ᱛᱟᱭᱟ
ᱦᱮ ᱦᱮ
ᱦᱳᱭ ᱟᱫᱚ ᱛᱟᱦᱚᱞᱮ ᱮ ᱱᱚᱝᱠᱟ ᱡᱤᱱᱤᱥ ᱠᱚ ᱚᱱᱠᱟ ᱞᱮᱠᱟ ᱫᱚᱦᱚ ᱟᱠᱟᱫ ᱠᱚᱣᱟᱢ ᱥᱮ ᱵᱟᱝ ᱜᱚᱝᱠᱮ ᱢᱮᱨᱚᱢ ᱠᱚ ᱰᱟᱹᱝᱨᱤ ᱠᱚ ᱡᱟᱭ ᱜᱮ ᱢᱮᱱᱟᱜ ᱠᱚᱣᱟ ᱟᱨᱠᱤ ᱚᱱᱠᱟᱱ ᱠᱚ
ᱢᱮᱨᱚᱢ ᱰᱟᱝᱨᱤ ᱚᱱᱠᱟ ᱵᱟᱝ ᱫᱚᱦᱚ ᱦᱩᱭ ᱠᱟᱱᱟ ᱵᱟᱨᱦᱮ ᱨᱮᱜᱮ ᱛᱟᱦᱮᱸᱱ ᱦᱩᱭᱩᱜᱼᱟ ᱛᱚ
ᱟᱪᱪᱷᱟ ᱟᱪᱪᱷᱟ
ᱦᱳᱭ ᱟᱫᱚ ᱚᱲᱟᱜ ᱨᱮ ᱢᱮᱱᱟᱜ ᱠᱚᱜᱮᱭᱟ ᱢᱮᱱᱟᱜ ᱱᱟᱜ ᱫᱚ ᱩᱱᱠᱩ ᱟᱠᱚ ᱠᱚ ᱫᱚᱦᱚ ᱠᱷᱟᱱ ᱱᱤᱡᱮ ᱵᱟᱠᱷ ᱠᱷᱟᱨᱟ ᱠᱟᱛᱮᱫ ᱦᱚᱸ ᱵᱟᱹᱱᱩᱜ ᱠᱚᱣᱟ
ᱦᱮ ᱡᱟᱭᱦᱳᱠ ᱟᱫᱚ ᱤᱱᱟᱹᱜᱮ ᱟᱫᱚ ᱛᱮᱦᱚᱸ ᱫᱚ ᱫᱚᱨᱠᱟᱨ ᱦᱚᱸ ᱠᱟᱱᱟ ᱟᱛᱳ ᱚᱲᱟᱜ ᱨᱮᱫᱚ
ᱦᱮᱸ ᱦᱳᱭ ᱟᱫᱚ ᱚᱱᱮ ᱡᱚᱜᱟᱣ ᱡᱚᱛᱚᱱ ᱦᱚᱲ ᱠᱚᱠᱚ ᱛᱟᱦᱮᱸᱱ ᱠᱷᱟᱱ ᱫᱚ ᱵᱟᱨᱭᱟ ᱜᱟᱱ ᱢᱮᱨᱚᱢ ᱫᱚᱞᱤᱧ ᱟᱹᱥᱩᱞ ᱠᱚ ᱦᱸ ᱥᱤᱢ ᱠᱚ ᱜᱮᱰᱮ ᱠᱚ ᱡᱟᱦᱟᱸᱱ ᱠᱚ ᱛᱮᱜᱮ
ᱦᱮᱸ ᱦᱮᱸ ᱥᱤᱢ ᱠᱚ ᱦᱮᱸ ᱱᱮᱛᱟᱨ ᱫᱚ ᱫᱚᱦᱚᱭᱮᱫ ᱠᱚ ᱜᱮᱭᱟ ᱠᱚ ᱟᱛᱳ ᱚᱲᱟᱜ ᱨᱮᱫᱚ ᱠᱚ ᱛᱟᱦᱮᱱ ᱜᱮᱭᱟ ᱚᱱᱟ ᱫᱚ ᱥᱟᱵᱷᱟᱵᱤᱠ ᱠᱟᱱᱟ ᱢᱮᱱᱟᱜ ᱠᱚᱜᱮᱭᱟ
ᱠᱚᱫᱚ ᱥᱤᱢ ᱠᱚᱫᱚ ᱵᱟᱝ ᱜᱩᱯᱤ ᱦᱩᱭᱩᱜᱼᱟ ᱛᱚ ᱠᱷᱟᱹᱞᱤ ᱠᱟᱹᱴᱤᱡ ᱡᱚᱢᱟᱜ ᱮᱢᱟ ᱠᱚ ᱠᱷᱟᱱ
ᱦᱳᱭ ᱦᱳᱭᱛᱳ ᱢᱤᱫ ᱵᱮᱲᱟ ᱠᱟᱹᱴᱤᱡ ᱮᱢᱟᱜ ᱠᱚᱣᱟᱭ ᱥᱮᱛᱟᱜ ᱨᱮ ᱛᱟᱦᱚᱞᱮ ᱩᱱᱠᱩ ᱤᱱᱟᱹ ᱛᱮᱜᱮ ᱩᱱᱠᱩ ᱫᱚ ᱟᱠᱚ ᱟᱹᱛᱤᱧ ᱠᱟᱛᱮᱫ ᱠᱚ ᱡᱚᱢ ᱫᱟᱲᱮᱭᱟᱜᱼᱟ
ᱦᱳᱭ ᱩᱱᱠᱩ ᱮᱸᱜᱟ ᱠᱚ ᱚᱱᱮ ᱵᱤᱞᱤ ᱡᱚᱠᱷᱚᱡ ᱜᱮ ᱠᱟᱹᱴᱤᱡ ᱵᱚᱨᱥᱮ ᱠᱚ ᱵᱮᱱᱟᱣ ᱠᱚ ᱦᱩᱭᱩᱜᱼᱟ ᱟᱨ ᱵᱟᱞᱮ ᱵᱩᱥᱟᱹᱜ ᱠᱚ ᱠᱟᱹᱴᱤᱡ ᱡᱚᱛᱚᱱ ᱠᱚ ᱦᱩᱭᱩᱜᱼᱟ ᱤᱱᱟᱹᱜ ᱜᱮ
ᱦᱳᱭ ᱟᱫᱚ ᱚᱱᱠᱟ ᱠᱟᱛᱮᱜ ᱜᱮᱠᱚ ᱱᱤᱛᱚᱜ ᱫᱚ ᱢᱟᱹᱱᱢᱤ ᱡᱟᱜᱮ ᱵᱟᱨ ᱯᱚᱭᱥᱟ ᱠᱚ ᱞᱟᱹᱭᱫᱟ ᱧᱟᱢᱚᱜ ᱛᱟᱦᱚᱞᱮ ᱫᱤᱱ ᱠᱚ ᱫᱚᱦᱚ ᱠᱟᱠᱚ ᱦᱩᱭᱩᱜᱼᱟ
ᱦᱚ ᱟᱨ ᱩᱱᱠᱩ ᱦᱚᱸᱠᱚ ᱫᱟᱢᱟᱱ ᱜᱮᱫᱚ ᱱᱤᱛᱳ ᱫᱚ
ᱦᱮᱸ ᱚᱱᱟ ᱜᱮᱛᱚ ᱢᱮᱫ ᱡᱟᱦᱟᱸᱱᱟᱜ ᱜᱮ ᱱᱤᱛᱚᱜ ᱡᱮᱠᱳᱱᱳ ᱟᱹ ᱡᱤᱱᱤᱥᱼᱟᱜ ᱜᱮ ᱫᱟᱢ ᱠᱚᱫᱚ ᱵᱟᱹᱲᱛᱤᱭ ᱠᱟᱱᱟ ᱟᱨ ᱧᱟᱢ ᱦᱚᱸᱠᱚ ᱧᱟᱢ ᱮᱫᱟ ᱤᱱᱟᱹ ᱦ ᱛᱚ ᱛᱮᱜᱮ ᱠᱚ ᱫᱚᱦᱚᱭᱮᱫ ᱠᱚᱣᱟ
ᱦᱚ ᱢᱟᱱᱮ ᱡᱟᱦᱟᱸᱭ ᱠᱚᱫᱚ ᱚᱱᱠᱟ ᱥᱮᱭᱟᱱ ᱧᱚᱜ ᱟᱠᱚ ᱢᱟᱱᱮ ᱥᱤᱢ ᱠᱚᱦᱚᱸ ᱡᱩᱫᱤ ᱛᱩᱨᱩᱭ ᱜᱚᱴᱮᱡ ᱮᱸᱜᱟᱭ ᱫᱚᱦᱚ ᱠᱟᱜ ᱠᱚᱣᱟ ᱟᱨ ᱡᱤ
ᱦᱮᱸ ᱟᱹᱰᱤ ᱩᱛᱟᱹᱨ ᱟᱹᱰᱤ ᱩᱛᱟᱹᱨ ᱯᱚᱭᱥᱟ ᱦᱩᱭᱩᱜᱼᱟ ᱩᱱᱠᱩ
ᱚ ᱟᱫᱚ ᱩᱱᱠᱩ ᱠᱟᱹᱴᱤᱡ ᱫᱷᱮᱭᱟᱱ ᱟᱠᱩ ᱦᱩᱭᱩᱜᱼᱟ ᱡᱚᱛᱚᱱ ᱠᱚ ᱦᱩᱭᱩᱜᱼᱟ
ᱦᱩᱸ ᱦᱸ ᱟᱪᱪᱷᱟ ᱴᱷᱤᱠᱟᱹᱱ ᱜᱮᱭᱟ ᱜᱚᱝᱠᱮ ᱢᱟ ᱛᱟᱦᱞᱮ ᱤᱱᱠᱟᱹ ᱜᱮ
ᱦᱮᱸ ᱢᱟ ᱛᱚᱵᱮ ᱥᱚᱢᱚᱭ ᱠᱚ ᱦᱩᱭᱮᱱ ᱛᱟᱞᱟᱝ
ᱫᱚᱦᱚᱭ ᱢᱮ ᱜᱚᱝᱠᱮ